ᱦᱮᱸ ᱜᱚᱢᱠᱮ ᱡᱚᱦᱟᱨ ᱾
ᱦᱮᱸ ᱫᱟ ᱥᱮᱛᱟᱜ ᱡᱚᱦᱟᱨ ᱾
ᱦᱮᱸ ᱥᱮᱛᱟᱜ ᱡᱚᱦᱟᱨ ᱾
ᱪᱮᱫ ᱞᱮᱠᱟ ᱵᱮᱥ ᱵᱟᱲᱟ ᱜᱮ ᱢᱮᱱᱟᱢᱟ?
ᱦᱮᱸ ᱵᱮᱥ ᱵᱟᱲᱟ ᱜᱮ, ᱟᱫᱚ ᱟᱢ ᱜᱮ?
ᱟᱨᱮ ᱜᱚᱵᱚ ᱛᱟᱠᱚ, ᱵᱟᱵᱟ ᱛᱟᱠᱚ, ᱵᱚᱭᱦᱟ ᱛᱟᱠᱚ, ᱢᱤᱥᱨᱟ ᱛᱟᱠᱚ,
ᱦᱮᱸ ᱡᱚᱛᱚ ᱜᱮ ᱮᱠᱷᱚᱱ ᱱᱟᱯᱟᱭ ᱜᱮ ᱾
ᱪᱮᱫ ᱠᱚ ᱪᱤᱠᱟ ᱵᱟᱲᱟᱭ ᱦᱩᱭᱩᱜ ᱠᱟᱱᱟ ᱫᱟ?
ᱪᱤᱠᱟᱹ ᱵᱟᱲᱟᱭ ᱫᱚ ᱚᱱᱠᱟ ᱵᱚᱞᱛᱮ ᱫᱚ ᱮᱨ ᱟᱯᱷᱚᱨ ᱠᱚ ᱦᱩᱭᱩᱜ ᱠᱟᱱᱟ ᱟᱫᱚ ᱚᱱᱠᱟ ᱫᱚ ᱦᱟᱸᱜ ᱠᱟᱹᱢᱤ ᱱᱤᱛᱚᱜ ᱫᱚ ᱫᱚᱢᱮᱠᱴᱟ ᱫᱚ ᱵᱟᱹᱱᱩᱜᱼᱟ ᱱᱤᱛᱚᱜ ᱫᱚ
ᱮᱨ ᱟᱯᱷᱚᱨ ᱢᱟ ᱦᱩᱭᱩᱜ ᱠᱟᱱ ᱜᱮ, ᱟᱫᱚ ᱫᱟᱹᱛᱟᱹᱱᱤ ᱵᱟᱲᱟ ᱠᱚ ᱦᱩᱭ
ᱦᱮᱸ ᱫᱟᱹᱛᱟᱹᱱᱤ ᱵᱟᱲᱟ ᱠᱚ ᱜᱮ ᱦᱮᱡ ᱦᱩᱭ ᱟᱠᱟᱱᱟ ᱱᱚᱛᱮ ᱯᱩᱠᱷᱨᱤ ᱥᱮᱫ ᱦᱮᱸ ᱟᱫᱚ ᱟᱨ ᱫᱟᱹᱛᱟᱹᱱᱤ ᱵᱟᱲᱟ ᱠᱚ ᱜᱮ ᱦᱮᱡ ᱦᱳᱭ ᱟᱠᱟᱱᱟ ᱯᱩᱠᱷᱨᱤ ᱥᱮᱫ ᱟᱨᱠᱤ
ᱦᱮᱡ ᱜᱮ ᱦᱮᱡ ᱟᱠᱟᱱᱟ ᱴᱟᱺᱰᱤ ᱨᱮ, ᱦᱮᱸ ᱠᱟᱱ ᱜᱮᱭᱟ ᱫᱟᱫᱟ ᱤᱧ ᱫᱟᱲᱟ ᱵᱟᱲᱟᱭᱤᱧ ᱦᱮᱡ ᱟᱠᱟᱱᱟ ᱛᱷᱚᱲᱟ ᱜᱟᱱ, ᱟᱨ ᱫᱟᱹᱛᱟᱹᱱᱤᱜ ᱤᱧ ᱦᱮᱡ ᱟᱠᱟᱱᱟ ᱾
ᱟᱪᱪᱷᱟ ᱟᱪᱪᱷᱟ ᱫᱟᱫᱟ ᱟᱯᱮ ᱫᱚ ᱚᱠᱟ ᱚᱠᱟ ᱯᱮ ᱯᱟᱲᱟᱜ ᱠᱟᱱᱟ ᱡᱷᱟᱲᱠᱷᱚᱸᱱᱰ?
ᱦᱮᱸ ᱟᱞᱮ ᱫᱚ ᱡᱷᱟᱲᱠᱷᱚᱸᱱᱰ ᱫᱤᱥᱚᱢ, ᱟᱨ ᱟᱯᱮ ᱫᱟᱫᱟ?
ᱟᱞᱮ ᱫᱚ ᱵᱮᱝᱜᱚᱞ ᱾
ᱵᱤᱨ ᱫᱤᱥᱚᱢ ᱠᱟᱱᱟ ᱥᱮ ᱵᱩᱨᱩ ᱫᱤᱥᱚᱢ ᱠᱟᱱᱟ ᱫᱟᱫᱟ?
ᱦᱮᱸ ᱵᱩᱨᱩ ᱫᱤᱥᱚᱢ ᱫᱚ ᱵᱟᱝ ᱠᱟᱱᱟ, ᱟᱨ ᱱᱚᱝᱠᱟ ᱵᱤᱨ ᱯᱟᱠᱟᱲ ᱫᱚ ᱢᱮᱱᱟᱜ ᱫᱚ ᱢᱮᱱᱟᱜᱼᱟ ᱛᱚ ᱵᱩᱨᱩ ᱫᱚ ᱵᱟᱝ ᱱᱚᱝ ᱠᱟ ᱢᱮᱞᱟᱱ ᱢᱮᱞᱟᱱ ᱜᱮ ᱟᱨᱠᱤ,
ᱦᱮᱸ ᱾
ᱦᱩᱸ ᱾
ᱚ ᱟᱯᱮ ᱥᱮᱫ ᱫᱚ ᱟᱯᱷᱚᱨ ᱵᱟᱲᱟ ᱠᱚ ᱦᱩᱭᱱᱟ ᱮᱨ ᱟᱯᱷᱚᱨ ᱠᱚ?
ᱦᱮᱸ ᱟᱯᱷᱚᱨ ᱠᱚᱫᱚ ᱦᱩᱭ ᱠᱟᱱᱟ ᱦᱩᱭ ᱫᱚ ᱵᱟᱹᱭᱦᱟᱹᱲ ᱠᱚᱨᱮᱱᱟᱜ ᱦᱚᱸ ᱜᱷᱩᱴᱩ ᱠᱚᱨᱮᱱᱟᱜ ᱫᱚ ᱠᱟᱹᱴᱤᱡ ᱠᱟᱹᱴᱤᱡ ᱢᱮᱱᱟᱜ ᱜᱮᱭᱟ ᱚᱱᱟ ᱠᱚ ᱯᱮ ᱟᱠᱚᱨ ᱵᱟᱲᱟᱭ ᱦᱩᱭᱩᱜ ᱠᱟᱱᱟ ᱾
ᱦᱮᱸ ᱟᱫ ᱫᱟ ᱟᱯᱮ ᱥᱮᱫ ᱫᱚᱭ ᱫᱟᱜ ᱵᱟᱲᱟᱭᱮᱫᱟ ᱥᱮ ᱵᱟᱝ ᱱᱚᱛᱮ ᱟᱞᱮ ᱡᱷᱟᱲᱠᱷᱚᱸᱱᱰ ᱫᱤᱥᱚᱢ ᱨᱮᱢᱟ ᱟᱹᱰᱤ ᱟᱸᱴᱮ ᱫᱟᱜᱮᱜ ᱠᱟᱱ ᱪᱚ
ᱵᱟᱝ ᱱᱚᱛᱮ ᱫᱚ ᱫᱟᱜ ᱫᱚ ᱠᱟᱹᱴᱤᱡ ᱠᱚᱢ ᱫᱷᱟᱨᱟ ᱧᱚᱜ ᱜᱮᱭᱟ ᱦᱮᱸ ᱠᱚᱭᱮᱠ ᱫᱤᱱ ᱞᱟᱦᱟ ᱢᱟᱲᱟᱝ ᱜᱮ ᱫᱟᱜ ᱠᱮᱫᱟᱭ ᱾
ᱦᱳᱭ ᱱᱚᱛᱮ ᱫᱚ ᱟᱹᱰᱤ ᱟᱸᱴᱮ ᱫᱟᱜ ᱠᱮᱫᱟ ᱡᱟ ᱦᱚᱞᱟᱜ ᱜᱮ ᱵᱟᱭ ᱫᱟᱜ ᱟᱠᱟᱫᱟ ᱾ ᱵᱟᱝᱠᱷᱟᱱ ᱵᱟᱨᱯᱮ ᱫᱤᱱ ᱞᱟᱦᱟ ᱤᱱᱟᱹᱜ ᱮ ᱫᱟᱜ ᱠᱮᱫᱟ ᱦᱩᱰᱩᱨ ᱵᱤᱡᱽᱞᱤ ᱢᱟᱱᱮ ᱪᱮᱫ ᱤᱧ ᱞᱟᱹᱭᱢᱟ ᱾ ᱜᱟᱹᱰᱭᱟᱹ ᱠᱚ ᱛᱷᱚᱲᱟ ᱜᱟᱱ ᱯᱮᱨᱮᱡ ᱟᱠᱟᱱᱟ ᱠᱷᱮᱛ ᱠᱚ ᱯᱮᱨᱮᱡ ᱵᱟᱲᱟᱣ
ᱚ ᱛᱟᱦᱚᱞᱮ ᱟᱹᱰᱤ ᱡᱟᱹᱥᱛᱤ ᱜᱮ ᱫᱟᱜ ᱟᱠᱟᱫᱟᱭ?
ᱟᱹᱰᱤ ᱟᱸᱴ ᱡᱟᱹᱥᱛᱤ ᱜᱮ ᱦᱩᱰᱩᱨ ᱵᱤᱡᱽᱞᱤ ᱟᱛᱮ ᱫᱟᱜ ᱟᱠᱟᱫᱟᱭ ᱾
ᱛᱟᱦᱚᱞᱮ ᱫᱟᱫᱟ ᱚᱱᱛᱮ ᱫᱚ ᱪᱟᱥᱵᱟᱥ ᱫᱚ ᱪᱮᱫ ᱞᱮᱠᱟ ᱦᱩᱭᱩᱜ ᱠᱟᱱᱟ ᱢᱟᱱᱮ ᱵᱟᱨᱫᱷᱟᱣ ᱯᱮ ᱦᱩᱭ
ᱵᱟ ᱫᱟᱫᱟ ᱱᱚᱛᱮ ᱫᱚ ᱟᱞᱮ ᱱᱤᱝᱠᱟᱞᱮ ᱪᱟᱥ ᱛᱟᱦᱮᱸᱱᱟ ᱢᱤᱫ ᱫᱷᱟᱣ ᱜᱮᱞᱮ ᱪᱟᱥ ᱛᱟᱦᱮᱸᱱᱟ ᱵᱚᱪᱷᱚᱨ ᱨᱮ, ᱟᱨ ᱟᱯᱮ ᱥᱮᱫ ᱫᱚ ᱡᱮᱦᱮᱛᱩᱧ ᱵᱟᱲᱟᱭ ᱛᱟᱦᱮᱱᱟ ᱯᱟᱥᱮ ᱵᱟᱨ ᱫᱷᱟᱣ ᱯᱮ ᱪᱟᱥ ᱛᱟᱦᱮᱱᱟ?
ᱦᱮᱸ ᱵᱟᱨ ᱫᱷᱟᱣ ᱞᱮ ᱪᱟᱥᱟ ᱪᱟᱥ ᱫᱚ ᱟᱫᱚ ᱵᱚᱨᱥᱟ ᱨᱮᱢᱟ ᱦᱩᱭᱩᱜ ᱜᱮᱜ
ᱩᱛᱩ ᱡᱤᱱᱤᱥ ᱠᱚ ᱯᱮ ᱪᱟᱥ ᱛᱟᱦᱮᱸᱱᱟ ᱥᱮ ᱵᱟᱝ ᱫᱟ ᱟᱯᱮ ᱠᱚ ᱫᱚ
ᱦᱮᱸ ᱩᱛᱩ ᱡᱤᱱᱤᱥ ᱠᱚ ᱡᱮᱢᱚᱱ ᱵᱮᱸᱜᱟᱲ ᱠᱚ ᱱᱚᱝᱠᱟᱱ ᱥᱤᱡᱤᱱ ᱨᱮ ᱢᱮᱱᱟᱜ ᱜᱮᱭᱟ
ᱛᱚ ᱟᱞᱮ ᱦᱚᱸ ᱱᱚᱛᱮ ᱵᱮᱸᱜᱟᱲ ᱠᱚᱫᱚᱞᱮ ᱪᱟᱥ ᱛᱟᱦᱮᱱ ᱜᱮᱭᱟ ᱡᱚᱛᱚ ᱞᱮᱠᱟᱱᱟᱜ ᱜᱮ ᱩᱛᱩ ᱡᱤᱱᱤᱥ ᱡᱟᱦᱟᱸ ᱦᱩᱭᱩᱜ ᱠᱟᱱᱟ ᱵᱮᱸᱜᱟᱲ ᱡᱟᱦᱟᱸ ᱜᱷᱟᱧᱨᱟ ᱢᱟᱞᱦᱟᱱ
ᱦᱩᱸ ᱦᱩᱸ ᱦᱩᱸ ᱦᱩᱸ
ᱟᱨ ᱨᱚ ᱡᱟᱦᱟᱸ ᱪᱮᱫ ᱠᱚ ᱢᱮᱛᱟᱜ ᱠᱟᱱᱟ ᱠᱩᱲᱪᱟᱹ ᱠᱚᱠᱚ ᱢᱮᱛᱟᱜ ᱠᱟᱱᱟ ᱡᱚᱛᱚᱣᱟᱜ ᱜᱮᱞᱮ ᱪᱟᱥ ᱛᱟᱦᱮᱱᱟ
ᱠᱤᱨᱤᱧ ᱟᱠᱷᱨᱤᱧ ᱜᱮᱭᱟᱯᱮ ᱥᱮ ᱚᱲᱟᱜ ᱢᱚᱛᱚ ᱜᱮᱯᱮ ᱪᱟᱥᱟ
ᱠᱤᱨᱤᱧ ᱦᱚᱸ ᱢᱟᱱᱮ ᱡᱟᱦᱟᱸ ᱞᱮ ᱪᱟᱥ ᱛᱟᱦᱮᱱᱟ ᱥᱚᱵᱡᱤ ᱚᱱᱟ ᱠᱚ ᱟᱠᱷᱨᱤᱧ ᱦᱩᱭᱩᱜ ᱛᱟᱞᱮ ᱛᱟᱦᱮᱱ ᱜᱮᱭᱟ ᱟᱠᱷᱨᱤᱧ ᱦᱚᱸ ᱦᱩᱭᱩᱜ ᱜᱮᱭᱟ ᱟᱨ ᱚᱲᱟᱜ ᱨᱮ ᱡᱚᱢ ᱦᱚᱸ ᱛᱷᱚᱲᱟ ᱜᱟᱱ ᱵᱟᱧᱪᱟᱜ ᱠᱟᱱ ᱜᱮᱭᱟ
ᱦᱮᱸ ᱚᱱᱟᱛᱚ ᱱᱟᱯᱟᱭ ᱠᱟᱛᱷᱟ ᱠᱟᱱ ᱜᱮᱭᱟ ᱪᱟᱥ ᱞᱮᱠᱷᱟᱱ ᱛᱚ ᱚᱲᱟᱜ ᱨᱮ ᱡᱚᱢ ᱵᱟᱧᱪᱟᱜ ᱜᱮᱭᱟ ᱛᱚ ᱚᱱᱟ ᱠᱚᱫᱚ ᱠᱤᱨᱤᱧ ᱟᱹᱠᱷᱨᱤᱧ ᱫᱚ ᱪᱮᱫ ᱞᱮᱠᱟ ᱦᱟᱹᱴᱤᱭᱟᱹᱟᱹ ᱦᱟᱹᱴᱤᱭᱟᱹᱟᱹ ᱢᱮᱱᱟᱜ ᱛᱟᱯᱮᱭᱟ ᱥᱮ
ᱦᱮᱸ ᱦᱮᱸ ᱫᱟ ᱦᱟᱴ ᱞᱟᱜᱟᱜ ᱛᱷᱟᱦᱮᱱᱟ ᱚᱱᱟ ᱦᱟᱴ ᱨᱮᱞᱮ ᱤᱫᱤᱭ ᱛᱟᱦᱮᱱᱟ ᱟᱨᱞᱮ ᱟᱹᱠᱷᱨᱤᱧ ᱛᱟᱦᱮᱱᱟ
ᱟᱨ ᱫᱩᱲᱩᱵ ᱠᱟᱛᱮ ᱯᱮ ᱟᱹᱠᱷᱨᱤᱧᱟ ᱥᱮ
ᱦᱮᱸ ᱦᱮᱸ ᱫᱩᱲᱩᱵ ᱠᱟᱛᱮ ᱜᱮ ᱟᱨ ᱡᱟᱦᱟᱸ ᱡᱟᱦᱟᱸ ᱨᱮᱫᱚ ᱩᱱᱠᱩ ᱟᱸᱡᱚᱢ ᱫᱟᱢ ᱫᱟ ᱢᱮᱱᱫᱟᱹᱧ ᱡᱟᱦᱟᱸ ᱡᱟᱦᱟᱸ ᱫᱚ ᱤᱱᱠᱟ ᱦᱩᱭᱩᱜ ᱛᱟᱦᱮᱱᱟ ᱡᱮ ᱩᱱᱠᱩ ᱯᱟᱹᱭᱠᱟᱹᱨᱤ ᱠᱚᱠᱚ ᱦᱤᱡᱩᱜ ᱛᱟᱦᱮᱱᱟ ᱛᱷᱚᱲᱟ ᱜᱟᱱ ᱠᱚ ᱤᱫᱤᱭᱮ ᱛᱟᱦᱮᱱᱟ ᱡᱟᱦᱟᱸ ᱦᱩᱭᱩᱜ ᱠᱟᱱᱟ ᱵᱮᱨᱮᱞ ᱠᱟᱱᱴᱷᱟᱲ ᱵᱮᱨᱮᱞ ᱠᱟᱭᱨᱟ
ᱦᱩᱸ
ᱚᱱᱟ ᱠᱚᱠᱚ ᱤᱫᱤᱭ ᱛᱟᱦᱮᱱᱟ ᱟᱨᱚ ᱡᱟᱦᱟᱸᱭ ᱠᱚᱫᱚ ᱚᱱᱟ ᱡᱷᱤᱸᱜᱟᱹ ᱠᱚᱠᱚ ᱞᱟᱜᱟᱣ ᱠᱟᱜᱼᱟ ᱠᱷᱲᱣᱟᱹ ᱠᱚᱠᱚ ᱞᱟᱜᱟᱣ ᱠᱟᱜᱼᱟ ᱚᱱᱟ ᱠᱚᱠᱚ ᱤᱫᱤᱭ ᱛᱟᱠᱚ ᱛᱟᱦᱮᱱᱟ
ᱦ ᱛᱟᱦᱚᱞᱮ ᱢᱟᱱᱮ ᱦᱩᱲᱩ ᱦᱩᱲᱩ ᱵᱟᱫᱮ ᱪᱟᱥ ᱵᱟᱥ ᱢᱮ ᱢᱚᱴᱟᱢᱩᱴᱤ ᱥᱚᱵᱡᱤ ᱯᱟᱹᱛᱤ ᱦᱚᱸ ᱵᱷᱷᱟᱮ ᱜᱮ ᱦᱩᱭᱩᱜ ᱜᱮᱭᱟ ᱵᱟᱝ
ᱦᱮᱸ ᱪᱟᱥᱵᱟᱥ ᱦᱚᱸ ᱵᱷᱟᱞᱤ ᱜᱮ ᱦᱩᱭᱩᱜ ᱛᱟᱦᱮ ᱟᱫᱚ ᱚᱱᱟ ᱦᱩᱲᱩ ᱠᱚ ᱜᱮᱫ ᱨᱟᱠᱟᱵ ᱵᱟᱲᱟ ᱠᱟᱛᱮᱜ ᱚᱱᱟ ᱢᱤᱫ ᱵᱟᱨ ᱫᱷᱟᱣ ᱥᱤ ᱠᱟᱛᱮᱜ ᱛᱮ ᱟᱫ ᱚᱱᱟ ᱪᱟᱥ
ᱦᱮᱸ ᱦᱮᱸ ᱦᱮᱸ ᱛᱟᱦᱚᱞᱮ ᱱᱚᱝᱠᱟ ᱫᱚ ᱛᱩᱲᱤ ᱛᱤᱞᱢᱤᱧ ᱫᱚ ᱵᱟᱯᱮ ᱮᱨ ᱜᱮᱭᱟ
ᱵᱟ ᱛᱩᱲᱤ ᱠᱚᱦᱚᱸ ᱟᱨ ᱦᱩᱭᱩᱜ ᱠᱟᱱ ᱜᱮᱭᱟ ᱛᱤᱞᱢᱤᱧ ᱫᱚ ᱵᱟᱹᱧ ᱧᱮᱞ ᱵᱟᱲᱟᱭᱮᱫᱟ ᱱᱮᱛᱟᱨ ᱫᱚ ᱛᱷᱚᱲᱟ ᱞᱟᱦᱟ ᱧᱚᱜ ᱛᱮ ᱪᱟᱥᱮᱫ ᱠᱟᱱ ᱛᱟᱦᱮᱱᱟᱠᱚ ᱛᱤᱞᱢᱤᱧ
ᱦᱮᱸ ᱦᱮᱸ ᱦᱮᱸ ᱛᱚ ᱫᱟᱫᱟ ᱟᱨᱦᱚᱸ ᱠᱟᱛᱷᱟ ᱵᱟᱲᱟᱭ ᱥᱟᱱᱟ ᱠᱟᱱᱟ ᱟᱯᱮ ᱡᱷᱟᱲᱠᱷᱚᱸᱰ ᱫᱤᱥᱚᱢ ᱨᱮ ᱪᱮᱫ ᱞᱮᱠᱟ ᱵᱚ ᱢᱟᱱᱟᱮᱭᱟ ᱮᱻᱵᱟᱦᱟ ᱥᱚᱨᱦᱟᱭ ᱠᱚ ᱢᱮᱱᱟᱜ ᱜᱮᱭᱟ ᱥᱮ ᱵᱟᱹᱱᱩᱜ ᱟᱠᱟᱫᱟ
ᱦᱮᱸ ᱟᱫᱟ ᱡᱚᱛᱚᱣᱟᱜ ᱜᱮ ᱢᱮᱱᱟᱜᱼᱟ ᱵᱟᱦᱟ ᱥᱦᱟᱭ ᱠᱚ ᱢᱮᱱᱟᱜ ᱛᱟᱦᱮᱱ ᱜᱮᱭᱟ ᱮᱻ ᱢᱟᱜ ᱢᱚᱬᱮ ᱠᱚᱦᱚᱸ ᱦᱩᱭᱩᱜ ᱛᱟᱦᱮᱱ ᱜᱮᱭᱟ
ᱚ ᱛᱟᱦᱚᱞᱮ ᱟᱯᱮ ᱚᱱᱛᱮ ᱟᱸᱡᱚᱢ ᱠᱟᱱᱟ ᱡᱮ ᱵᱟᱝ ᱞᱟᱹᱴᱩ ᱞᱟᱹᱴᱩ ᱞᱟᱹᱴᱩ ᱟᱹᱛᱩᱳ ᱠᱚ ᱢᱮᱱᱟᱜᱼᱟ ᱥᱟᱸᱜᱮ ᱥᱟᱺᱜᱤᱧ ᱠᱚ
ᱦᱮᱸ
ᱦᱮᱸ ᱟᱸᱡᱚᱢᱚᱜ ᱠᱟᱱᱟ ᱟᱹᱞᱤᱧᱟᱜ ᱤᱧᱟᱹᱜ ᱠᱟᱛᱷᱟ ᱚᱻ ᱛᱟᱦᱚᱞᱮ ᱟᱯᱮᱫᱚ ᱱᱮᱥ ᱫᱚ ᱚᱠᱟᱴᱟᱜ ᱯᱮ ᱯᱚᱨᱚᱵᱽᱮᱱᱟ
ᱮ ᱤᱧ ᱫᱚ ᱱᱮᱥ ᱫᱚ ᱡᱷᱟᱲᱠᱷᱚᱸᱰ ᱨᱮᱫᱚ ᱵᱟᱹᱧ ᱛᱟᱦᱮᱸ ᱠᱟᱱᱟ ᱫᱟ ᱵᱟᱨᱦᱮ ᱨᱤᱧ ᱛᱟᱦᱮᱸ ᱠᱟᱱᱟ ᱡᱷᱟᱲᱠᱷᱚᱸᱰ ᱵᱟᱭᱨᱮ ᱨᱤᱧ ᱛᱟᱦᱮᱸ ᱠᱟᱱᱟ ᱪᱮᱫᱟᱜ ᱥᱮ ᱤᱧ ᱫᱚ ᱚᱲᱟᱜ ᱠᱚᱨᱮ ᱫᱚ ᱵᱟᱹᱧ ᱛᱟᱦᱮᱱᱟ ᱥᱮ ᱡᱟᱹᱥᱛᱤ
ᱚ ᱟᱫᱚ ᱛᱟᱦᱚᱞᱮ ᱱᱚᱝᱠᱟ ᱢᱟᱱᱮ ᱡᱮ ᱯᱟᱲᱦᱟᱜ ᱫᱤᱠ ᱫᱤᱭᱮ ᱜᱮ ᱥᱮ
ᱵᱟ ᱵᱟ ᱯᱟᱲᱦᱟᱣ ᱫᱚ ᱵᱟᱝ ᱚᱱᱟ ᱠᱟᱹᱢᱤ ᱫᱤᱭᱮ ᱜᱤ ᱵᱟᱨᱦᱮ ᱥᱮᱫ ᱪᱟᱞᱟᱜ ᱦᱩᱭᱩᱜ ᱛᱟᱦᱮᱱᱟ
ᱦᱮᱸ ᱦᱮᱸ ᱦᱮᱸ ᱠᱟᱹᱢᱤ ᱢᱟ ᱡᱩᱨᱩᱲ ᱠᱟᱱ ᱜᱮᱭᱟ᱾ ᱠᱟᱹᱣᱰᱤ ᱟᱡᱟᱣ ᱠᱚᱨᱛᱮ ᱜᱞ ᱫᱚ ᱠᱟᱹᱢᱤ ᱫᱚ ᱞᱟᱹᱠᱛᱤ ᱠᱟᱱ ᱜᱮᱭᱟ ᱛᱟ ᱫᱤᱥᱚᱢ ᱨᱮ ᱦᱩᱭᱱᱟ ᱚ ᱡᱟᱭᱦᱚᱠ ᱚᱱᱟ ᱦᱚᱸ ᱟᱫᱚ ᱵᱟᱢ ᱥᱮᱴᱮᱨ ᱫᱟᱲᱮ ᱠᱟᱣᱫᱟ ᱥᱮ ᱵᱟᱢ ᱛᱟᱦᱮᱸ ᱫᱟᱲᱮ ᱠᱟᱣᱫᱟ
ᱦᱮᱸ
ᱛᱚ ᱡᱟᱭᱡᱩᱜᱽ ᱠᱚ ᱥᱟᱞᱮ ᱥᱟᱞᱮ ᱜᱮ ᱯᱩᱡᱟᱹ ᱯᱟᱥᱟ ᱫᱚ ᱦᱩᱭᱩᱜ ᱜᱮᱭᱟ ᱵᱟᱝ ᱟᱵᱚ ᱵᱚᱸᱜᱟ
ᱦᱮᱸ ᱵᱚᱪᱷᱚᱨ ᱵᱚᱪᱷᱚᱨ ᱜᱮ ᱚᱱᱟ ᱫᱚ ᱦᱩᱭᱩᱜ ᱛᱟᱦᱮᱱᱟ ᱡᱟᱦᱟᱸ ᱟᱵᱚ ᱦᱚᱲ ᱦᱚᱯᱚᱱᱟᱜ ᱯᱩᱡᱟᱹ ᱠᱚ ᱠᱟᱱᱟ ᱚᱱᱟ ᱠᱚᱫᱚ ᱯᱚᱨᱛᱮᱠ ᱵᱚᱪᱷᱚᱨ ᱜᱮ ᱦᱩᱭᱩᱜ ᱛᱟᱦᱮᱱᱟ
ᱛᱚᱵᱮ ᱥᱟᱱᱛᱟᱲ ᱥᱚᱢᱟᱡᱽ ᱨᱮᱱᱟᱜ ᱟᱹᱨᱤᱪᱟᱹᱞᱤ ᱢᱮᱱᱟᱜᱼᱟ ᱵᱟᱦᱟ ᱥᱚᱨᱦᱟᱭ ᱢᱟᱜ ᱢᱚᱬᱮ ᱦᱮᱸ ᱵᱟᱝ
ᱦᱮᱸ
ᱛᱚ ᱫᱟᱫᱟ ᱱᱚᱣᱟ ᱦᱚᱸ ᱠᱟᱹᱴᱤᱡ ᱟᱨᱚ ᱵᱟᱲᱟᱭ ᱥᱟᱱᱟ ᱠᱟᱱᱟ ᱡᱮ ᱱᱚᱜᱼᱚᱭ ᱛᱚ ᱜᱟᱯᱟ ᱢᱮᱭᱟᱝ ᱜᱮ ᱥᱮᱴᱮᱨᱚᱜ ᱠᱟᱱᱟ ᱛᱤᱨᱤᱥᱟ ᱡᱩᱱ ᱦᱩᱞ ᱢᱟᱦᱟ
ᱛᱤᱨᱤᱥᱮ ᱡᱩᱱ ᱦᱩᱞ ᱢᱟᱦᱟ
ᱛᱚ ᱚᱱᱠᱟ ᱪᱮᱫ ᱞᱮᱠᱟ ᱯᱮ ᱢᱟᱱᱟᱣ ᱵᱟᱛᱟᱣ ᱠᱮᱫᱟ ᱵᱚᱱᱟ
ᱟᱹᱰᱤ ᱢᱚᱸᱡᱽ ᱛᱮ ᱟᱹᱰᱤ ᱵᱮᱥ ᱛᱮᱞᱮ ᱢᱟᱱᱟᱣ ᱛᱟᱦᱮᱱᱟ᱾ ᱡᱟᱦᱟᱸ ᱛᱤᱨᱤᱥᱮ ᱡᱩᱱ ᱦᱳᱭᱚᱜ ᱠᱟᱱᱟ ᱦᱩᱞ ᱢᱟᱦᱟ ᱥᱤᱫᱩ ᱠᱟᱹᱱᱦᱩ ᱡᱟᱦᱟᱸ ᱠᱤᱱ ᱞᱟᱹᱲᱦᱟᱹᱭ ᱞᱮᱱᱟ, ᱪᱟᱸᱫ ᱵᱷᱟᱭᱨᱚᱵ ᱠᱚ ᱛᱚ ᱩᱱᱠᱩ ᱵᱟᱨᱮᱛᱮ ᱟᱞᱮ ᱡᱟᱦᱟᱸ ᱵᱤᱴᱤ ᱛᱟᱠᱩ ᱵᱟᱹᱵᱩ ᱛᱟᱠᱚ ᱵᱟᱝ ᱢᱮᱱᱟᱜ ᱠᱚᱣᱟ ᱠᱟᱹᱴᱤᱡ ᱧᱚᱜ
ᱦᱩᱸ ᱦᱩᱸ
ᱩᱱᱠᱩ ᱠᱚᱞᱮ ᱞᱟᱹᱭ ᱪᱮᱫ ᱠᱚ ᱛᱟᱦᱮᱱᱟ ᱡᱮ ᱢᱤᱫ ᱡᱚᱠᱷᱮᱡ ᱩᱱᱠᱤᱱ ᱪᱮᱫ ᱞᱮᱠᱟ ᱠᱤᱱ ᱞᱟᱹᱲᱦᱟᱹᱭ ᱞᱮᱱᱟ ᱞᱟᱹᱲᱦᱟᱹᱭ ᱠᱟᱛᱮᱫ ᱛᱮ ᱟᱵᱚ ᱞᱟᱹᱜᱤᱫ ᱡᱟᱭᱜᱟ ᱡᱩᱢᱤ ᱠᱤᱱ ᱵᱟᱧᱪᱟᱣ ᱫᱚᱦᱚ ᱠᱟᱜ ᱵᱚᱱᱟ ᱟᱵᱚ ᱥᱟᱱᱛᱟᱞ ᱦᱚᱯᱚᱱ ᱟᱨ ᱪᱮᱫ ᱞᱮᱠᱟ ᱚᱱᱠᱟ ᱤᱝᱨᱮᱡᱽ ᱠᱚ ᱥᱟᱶ ᱠᱤᱱ ᱞᱟᱹᱲᱦᱟᱹᱭ ᱠᱟᱱᱟ ᱚᱱᱟ ᱠᱚ ᱵᱟᱨᱮ ᱛᱮᱞᱮ ᱞᱟᱹᱭ ᱪᱮᱫ ᱠᱚ ᱛᱟᱦᱮᱱᱟ ᱚᱱᱟᱜᱮ ᱡᱟᱦᱟᱸ ᱟᱵᱚ ᱤᱭᱟᱹ ᱦᱮᱸ ᱜᱚᱝᱠᱮ
ᱦᱮᱸ ᱫᱟᱫᱟ ᱱᱚᱣᱟ ᱫᱚ ᱦᱮᱸ ᱢᱟᱱᱟᱣ ᱵᱟᱛᱟᱣ ᱫᱚᱨᱠᱟᱨ ᱠᱟᱱᱟ ᱛᱚ ᱟᱫᱚ ᱞᱤᱧ ᱞᱟᱹᱭ ᱦᱚᱪᱚᱭᱮᱫᱟ ᱚᱱᱠᱟ ᱪᱮᱫ ᱞᱮᱠᱟ ᱢᱟᱱᱮ ᱴᱚᱨᱢᱟ ᱱᱟᱥᱟ ᱟᱛᱳ ᱠᱤ ᱟᱛᱳ ᱥᱮ ᱴᱚᱴᱷᱟ ᱠᱮ ᱴᱚᱴᱷᱟ ᱠᱮ ᱱᱚᱝᱠᱟ ᱠᱚ ᱢᱟᱱᱟᱣ ᱠᱮᱫᱮᱭᱟ ᱢᱟᱱᱟᱣ ᱢᱟᱱᱟᱣ ᱜᱮ ᱚᱱᱛᱮ
ᱦᱮᱸ ᱟᱹᱛᱩ ᱨᱮᱫᱚ ᱵᱟᱹᱱᱩᱜ ᱠᱤᱱᱟᱹ ᱛᱚ ᱟᱞᱮ ᱵᱟᱨᱦᱮ ᱧᱚᱜ ᱨᱮ ᱢᱮᱱᱟᱜᱼᱟ ᱛᱚ ᱚᱸᱰᱮ ᱜᱮ ᱪᱟᱞᱟᱣ ᱠᱟᱛᱮᱜ ᱥᱟᱱᱟᱢ ᱠᱩᱜᱤ ᱛᱤᱱᱟᱹᱜ ᱦᱚᱲ ᱦᱚᱯᱚᱱ ᱢᱮᱱᱟᱜ ᱞᱮᱭᱟ ᱡᱚᱛᱚ ᱠᱚᱜᱮ ᱢᱤᱫᱴᱷᱮᱱ ᱥᱮᱱ ᱠᱟᱛᱮᱫ ᱟᱹᱰᱤ ᱢᱚᱸᱡᱽ ᱛᱮᱞᱮ ᱤᱭᱟᱹᱭ ᱛᱟᱦᱮᱱᱟ ᱩᱱᱠᱤᱱᱟᱜ ᱡᱟᱦᱟᱸ ᱢᱟᱱᱮ ᱤᱭᱟᱹ ᱠᱟᱱᱟ ᱪᱤ ᱠᱩ ᱢᱮᱛᱟᱜᱼᱟ ᱦᱟᱸᱜ ᱤᱧᱦᱚᱸ ᱩᱱᱟᱹᱜ ᱢᱚᱡᱽ ᱛᱮ ᱵᱟᱹᱧ ᱫᱤᱥᱟᱹᱭ ᱫᱟ᱾
ᱦᱮᱸ ᱢᱟᱱᱮ ᱟᱵᱚᱣᱟᱜ ᱡᱟᱦᱟᱸ ᱪᱤᱨ ᱵᱚ ᱪᱤᱨᱠᱚ ᱚᱴᱟᱝ ᱟᱜ ᱥᱮ
ᱦᱳᱭ
ᱛᱟᱦᱚᱞᱮ ᱟᱢ ᱟᱫᱚ ᱫᱟᱫᱟ ᱱᱚᱣᱟ ᱫᱚ ᱟᱯᱮ ᱟᱛᱳ ᱨᱮᱫᱚ ᱚᱱᱠᱟ ᱯᱮ ᱢᱟᱱᱟᱣ ᱜᱮᱭᱟ ᱥᱮ ᱟᱨᱚ ᱚᱱᱮ ᱴᱚᱞᱟ ᱨᱮᱯᱮ ᱯᱮ ᱢᱟᱱᱟᱣ ᱜᱮᱭᱟ ᱚᱱᱠᱟ ᱡᱟᱭᱦᱳᱠ ᱟᱨᱠᱤ
ᱴᱚᱞᱟ ᱨᱮᱫᱚ ᱱᱤᱛ ᱫᱷᱟᱹᱨᱤᱡ ᱛᱮᱫᱚ ᱵᱟᱹᱧ ᱧᱮᱞ ᱵᱟᱲᱟ ᱠᱟᱜ ᱠᱚᱣᱟ᱾ ᱛᱚ ᱟᱞᱮ ᱟᱛᱳ ᱴᱚᱞᱟ ᱡᱟᱦᱟᱸ ᱠᱟᱱᱟ ᱚᱱᱟ ᱠᱷᱚᱡ ᱛᱷᱚᱲᱟ ᱡᱷᱟᱹᱞ ᱧᱚᱜ ᱥᱮᱱ ᱠᱟᱛᱮ ᱚᱱᱛᱮ ᱨᱮᱜᱮᱞᱮ ᱢᱟᱱᱟᱣ ᱛᱟᱦᱮᱱᱟ ᱟᱞᱮ ᱛᱮ ᱫᱚ
ᱟᱪᱪᱷᱟ ᱟᱪᱪᱷᱟ ᱡᱟᱭᱦᱳᱠ ᱟᱨᱠᱤ ᱯᱮ ᱯᱩᱱ ᱢᱚᱬᱮ ᱜᱚᱴᱟᱝ ᱟᱛᱮ ᱴᱚᱴᱷᱟ ᱢᱤᱞᱮ ᱥᱮᱢ ᱠᱤᱪᱷᱩ ᱠᱤᱪᱷᱩ ᱜᱟᱱ ᱴᱚᱴᱟ ᱢᱤᱞᱮ ᱯᱮ ᱢᱟᱱᱟᱣᱟ ᱛᱮᱫ ᱫᱚ ᱵᱟᱝ ᱛᱟᱦᱚᱞᱮ ᱡᱟᱣᱨᱟ ᱫᱚ
ᱟᱯᱮ ᱥᱮᱫ ᱫᱚ ᱤᱱᱠᱟ ᱡᱟᱦᱟᱱᱟᱜ ᱫᱟᱨᱮ ᱨᱮᱱᱟᱜ ᱯᱷᱚᱞ ᱠᱚᱫᱚ ᱢᱮᱱᱟᱜ ᱟᱥ ᱵᱟᱹᱱᱩᱜᱼᱟ ᱡᱟᱦᱟᱸ ᱡᱚᱢ ᱧᱟᱢᱚᱜ?
ᱦᱮᱸ ᱢᱮᱱᱟᱜ ᱜᱮᱭᱟ ᱢᱮᱱᱟᱜ ᱫᱚ ᱛᱤᱨᱤᱞ, ᱛᱟᱨᱚᱵ, ᱢᱟᱛᱠᱚᱢ, ᱱᱚᱣᱟ ᱠᱚ ᱡᱚᱛᱚ ᱜᱮ ᱢᱮᱱᱟᱜᱼᱟ ᱾ ᱮᱱᱮᱡ ᱠᱚ ᱢᱮᱱᱟᱜ ᱜᱮᱭᱟ
ᱠᱚᱢ ᱠᱚ ᱟᱨ ᱤᱱᱠᱟ ᱩᱞ ᱵᱤᱞᱤ, ᱠᱷᱮᱡᱩᱨ ᱵᱤᱞᱤ ᱠᱚᱫᱚ ᱢᱮᱱᱟᱜ?
ᱦᱮᱸ ᱦᱮᱸ ᱦᱮᱸ ᱦᱮᱸ ᱢᱮᱱᱟᱜ ᱜᱮᱭᱟ ᱢᱮᱱᱟᱜ ᱜᱮᱭᱟ ᱢᱮᱱᱟᱜ ᱜᱮᱭᱟ ᱾
ᱛᱟᱞᱤ ᱵᱤᱞᱤ ᱠᱚ
ᱦᱮᱸ ᱢᱮᱱᱟᱜ ᱜᱮᱭᱟ ᱢᱮᱱᱟᱜ ᱜᱮᱭᱟ ᱟᱯᱮ ᱚᱱᱛᱮ?
ᱟᱞᱮ ᱥᱮᱜ ᱦᱚᱸ ᱢᱮᱱᱟᱜ ᱜᱮᱭᱟ ᱟᱨ ᱱᱤᱛ ᱢᱟ ᱱᱚᱜᱼᱚᱭ ᱟᱢᱲᱟᱵᱟᱹᱛᱤ ᱦᱩᱭ ᱠᱟᱱ᱾ ᱛᱚ ᱠᱟᱱᱴᱷᱟᱲ ᱵᱤᱞᱤ ᱠᱚ ᱡᱚᱢ ᱦᱩᱭᱩᱜ ᱠᱟᱱᱟ᱾
ᱦᱮᱸ ᱦᱮᱸ ᱟᱢᱵᱟᱵᱚᱛᱤ ᱫᱚ ᱯᱟᱨᱚᱢᱮᱱ ᱜᱮ ᱛᱟᱵᱚᱱᱟ᱾ ᱳ ᱛᱟᱦᱞᱮ ᱫᱟᱫᱟ ᱤᱧ ᱞᱟᱹᱭ ᱦᱚᱪᱚᱤᱫᱟᱹᱧ ᱡᱮ ᱚᱱᱮ ᱡᱮ ᱦᱩᱞ ᱢᱟᱦᱟ. ᱨᱮ ᱛᱚ ᱦᱩᱞ ᱢᱟᱦᱟ ᱨᱮ ᱚᱝᱠᱟ ᱯᱨᱳᱜᱨᱟᱢ ᱠᱚᱯᱮ ᱫᱚᱦᱚᱭ ᱜᱮᱭᱟ ᱯᱮ?
ᱵᱟᱝ ᱫᱟᱫᱟ ᱚᱱᱟ ᱯᱨᱳᱜᱨᱟᱢ ᱠᱚᱫᱚ ᱵᱟᱝ ᱦᱩᱭᱩᱜ ᱛᱟᱦᱮᱱᱟ ᱪᱮᱫᱟᱜ ᱥᱮ ᱩᱱᱟᱹᱜ ᱦᱚᱸ ᱨᱟᱹᱥᱠᱟᱹ ᱵᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ ᱱᱚᱣᱟ ᱫᱚ᱾
ᱵᱟᱝ ᱵᱟᱝ ᱵᱟᱝ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ᱾ ᱦᱮᱸ ᱦᱮᱸ ᱦᱮᱸ ᱚ ᱢᱟ ᱟᱞᱮ ᱥᱮᱫ ᱫᱚ ᱡᱮᱢᱚᱱ ᱠᱚ ᱢᱟᱱᱟᱣ ᱜᱮᱭᱟ ᱡᱮ ᱨᱟᱹᱥᱠᱟᱹ ᱫᱚ ᱵᱟᱠᱚ ᱨᱟᱹᱥᱠᱟᱹᱭᱟ᱾ ᱛᱚᱵᱮ ᱦᱮᱸ ᱠᱤᱪᱷᱩ ᱠᱤᱪᱷᱩ ᱢᱟᱱᱮ ᱯᱨᱟᱣ ᱠᱚ ᱫᱚᱦᱚᱭ ᱜᱮᱭᱟ ᱡᱮᱢᱚᱱ ᱯᱷᱩᱞᱟᱹ ᱵᱚᱞ ᱮᱱᱮᱡ ᱜᱟᱛᱮ ᱠᱚ ᱦᱮᱸ ᱵᱚᱞ ᱮᱱᱮᱡ ᱦᱮᱯᱨᱟᱣ
ᱦᱮᱸ ᱦᱳᱭ ᱦᱳᱭ
ᱮᱸ ᱫᱤᱭᱮ ᱚᱱᱟ ᱥᱟᱶᱛᱮ ᱦᱩᱰᱤᱧ ᱦᱩᱰᱤᱧ ᱢᱟᱹᱭ ᱵᱟᱹ ᱛᱟᱠᱣᱟ ᱚᱱᱚᱬᱦᱮᱸ ᱦᱮᱸ ᱟᱵᱨᱤᱛᱤ ᱠᱚ ᱦᱮᱸ ᱚᱱᱟ ᱠᱚᱠᱚ ᱫᱚᱦᱚᱭ ᱜᱮᱭᱟ ᱚᱱᱟ ᱥᱟᱶᱛᱮ ᱧᱤᱫᱟᱹ ᱜᱟᱭᱟᱱ ᱦᱚᱸ ᱛᱟᱦᱮᱱᱟ ᱡᱟᱦᱟᱸ ᱫᱚ ᱦᱩᱞ ᱤᱫᱤ ᱠᱟᱛᱮᱫ ᱜᱟᱭᱟᱱ ᱠᱚ᱾ ᱥᱟᱯᱲᱟᱣ
ᱦᱮᱸ ᱚᱱᱟ ᱛᱟᱦᱮᱱ ᱜᱮᱭᱟ᱾ ᱟᱫᱚ ᱫᱟᱫᱟ ᱤᱧ ᱱᱤᱝᱠᱟ ᱟᱨᱚ ᱫᱟᱫᱟ ᱛᱟᱠᱚ ᱠᱚ ᱢᱮᱱ ᱮᱫᱟ ᱡᱮ ᱡᱟᱦᱟᱸ ᱱᱚᱣᱟ ᱯᱨᱳᱜᱨᱟᱢ ᱠᱚ ᱠᱟᱱᱟ ᱟ ᱡᱟᱦᱟᱸ ᱵᱚᱠᱥᱚ ᱠᱚᱵᱚᱱ ᱪᱟᱹᱞᱩᱭ ᱛᱟᱦᱮᱱᱟ᱾ ᱰᱤᱡᱮ ᱵᱚᱠᱥᱚ ᱠᱚᱠᱚ ᱢᱮᱛᱟᱜ ᱠᱟᱱᱟ ᱛᱚ ᱚᱱᱟ ᱠᱚᱫᱚ ᱡᱮᱢᱚᱱ ᱟᱵᱚ ᱥᱟᱱᱛᱟᱞ ᱞᱟ ᱤᱭᱟᱹ ᱨᱮᱫᱚ ᱵᱟᱝ ᱜᱮᱵᱚᱱ ᱥᱟᱢᱤᱞ ᱛᱟᱦᱮᱱ᱾ ᱵᱚᱠᱥᱚ ᱠᱚ ᱡᱟᱦᱟᱸ ᱢᱮᱞᱟ ᱠᱚ᱾ ᱟᱨᱚ ᱚᱝᱠᱟ ᱫᱟᱫᱟ ᱛᱟᱠᱚ ᱢᱮᱱᱟᱜ ᱠᱚᱣᱟ ᱥᱮ ᱩᱝᱠᱩ ᱠᱚ ᱱᱤᱝᱠᱟ ᱜᱟᱞᱢᱟᱨᱟᱣ ᱵᱟᱲᱟ ᱦᱩᱭᱩᱜ ᱠᱟᱱᱟ ᱛᱚ ᱩᱝᱠᱩ ᱠᱚᱠᱚ ᱞᱟᱹᱭᱮᱫᱟ᱾ ᱟᱨ ᱱᱤᱭᱟᱹ ᱦᱚᱸᱠᱚ ᱢᱮᱱᱫᱟ ᱡᱮ ᱪᱮᱥᱴᱟᱭ ᱛᱟᱵᱚᱱ ᱯᱮ ᱡᱟ ᱚᱱᱟ ᱵᱚᱠᱥᱚ ᱠᱚᱫᱚ ᱡᱮᱢᱚᱱ ᱵᱟᱝ ᱠᱚ ᱤᱭᱟᱹᱭᱟ ᱡᱟᱦᱟᱱᱟᱜ ᱜᱮ ᱵᱟᱯᱞᱟ ᱦᱩᱭᱩᱜ ᱭᱟ ᱡᱟᱦᱱᱟᱜ ᱜᱮ ᱚᱱᱠᱟ ᱯᱨᱳᱜᱨᱟᱢ ᱟᱭᱳᱡᱚᱱ ᱦᱩᱭᱩᱜ ᱚᱱᱟ ᱨᱮᱫᱚ ᱟᱵᱚᱣᱟᱜ ᱡᱟᱦᱟᱸ ᱛᱩᱢᱫᱟᱜ ᱴᱟᱢᱟᱠ ᱠᱟᱱᱟ ᱚᱱᱟ ᱛᱮᱜᱮ ᱢᱟᱵᱚᱱ ᱯᱟᱲᱚᱱ᱾
ᱦᱮᱸ ᱛᱟᱦᱞᱮ ᱫᱚᱸ ᱫᱟᱫᱟ ᱛᱩᱢᱫᱟᱜ ᱴᱟᱢᱟᱠ ᱡᱚᱠᱷᱚᱱ ᱠᱟᱛᱷᱟ ᱨᱟᱠᱟᱵ ᱱᱟ ᱛᱟᱦᱞᱮ ᱱᱚᱣᱟ ᱦᱚᱸ ᱵᱟᱲᱟᱭ ᱥᱟᱱᱟ ᱠᱟᱱᱟ ᱡᱮ ᱟᱯᱮ ᱚᱱᱛᱮ ᱡᱷᱟᱲᱠᱷᱚᱸᱰ ᱫᱤᱥᱚᱢ ᱨᱮ ᱡᱟ ᱵᱟᱯᱞᱟ ᱢᱟ ᱵᱟ ᱫᱤᱥᱚᱢ ᱜᱮᱵᱚᱱ ᱵᱟᱯᱞᱟᱜᱼᱟ ᱥᱮ?
ᱦᱮᱸ ᱦᱮᱸ ᱵᱟᱯᱞᱟ ᱡᱚᱛᱚ ᱫᱤᱥᱚᱢ
ᱵᱟ ᱵᱟ ᱯᱞᱟ ᱨᱮ ᱛᱟᱦᱞᱮ ᱢᱟᱱᱮ ᱚᱠᱟᱴᱟᱜ ᱛᱮᱯᱮ ᱨᱟᱹᱥᱠᱟᱹᱭᱮᱫ ᱜᱮᱭᱟ ᱫᱚ ᱢᱟᱱᱮ ᱡᱟᱦᱟᱸ ᱫᱚᱵᱚᱱ ᱫᱚᱝ ᱮᱱᱮᱡ? ᱚᱱ ᱢᱮᱛᱟᱜᱼᱟ ᱥᱮ᱾
ᱦᱮᱸ
ᱛᱟᱦᱞᱮ ᱫᱚᱝ ᱮᱱᱮᱡ ᱨᱮᱫᱚ ᱰᱤᱡᱮ ᱵᱚᱠᱥᱚ ᱪᱟᱹᱞᱩ ᱟᱠᱟᱱᱟ ᱵᱮᱥᱤ ᱥᱮ ᱚᱱᱟ ᱛᱩᱢᱫᱟᱜ ᱴᱟᱢᱟᱠ ᱛᱮᱜᱮ ᱨᱟᱹᱥᱠᱟᱹ ᱵᱮᱥᱤ ᱢᱟᱱᱮ
ᱛᱩᱢᱫᱟᱜ ᱴᱟᱢᱟᱠ ᱛᱮᱜᱮ ᱢᱟᱱᱟᱣ ᱦᱩᱭᱩᱜ ᱛᱟᱦᱮᱱᱟ ᱫᱟ ᱟᱫᱚ ᱱᱮᱛᱟᱨ ᱫᱚ ᱤᱝ ᱠᱟ ᱦᱩᱭᱩᱜ ᱠᱟᱱᱟ ᱥᱮ ᱵᱤᱴᱤ ᱛᱟᱠᱚ ᱵᱟᱡᱟᱨ ᱠᱚᱨᱮ ᱠᱚ ᱛᱟᱦᱮᱱ ᱠᱟᱱᱟ ᱭᱟ ᱵᱟᱹᱵᱩ ᱛᱟᱠᱚ ᱩᱝᱠᱩ ᱠᱚᱣᱟᱜ ᱱᱚᱣᱟ ᱢᱤᱫᱴᱮᱜ ᱡᱳᱨ ᱛᱟᱦᱮᱱ ᱠᱟᱱᱟ ᱠᱤ ᱵᱟᱝ ᱟᱞᱮ ᱫᱚ ᱵᱚᱠᱥᱚ ᱠᱚᱞᱮ ᱟᱹᱜᱩᱭᱮ ᱛᱟᱦᱮᱱ ᱜᱮᱭᱟ ᱟᱫᱚ ᱚᱱᱟᱜᱮ ᱟᱨᱚ ᱵᱩᱡᱷᱟᱹᱣ ᱟᱠᱚ ᱛᱟᱦᱮᱱᱟᱠᱚ ᱯᱟᱹᱦᱤᱞ ᱦᱟᱲᱟᱢ ᱛᱟᱠᱚ᱾ ᱡᱮ ᱱᱤᱝᱠᱟ ᱫᱚ ᱵᱟᱝ ᱟᱵᱚ ᱦᱚᱲ ᱯᱚᱱ ᱫᱚ ᱛᱩᱢᱫᱟᱜ ᱴᱟᱢᱟᱠ ᱛᱮᱜᱮ ᱵᱚᱱ ᱨᱟᱹᱥᱠᱟᱹᱭᱟ ᱡᱟᱦᱟᱸ ᱫᱚᱝ ᱮᱱᱮᱡ ᱞᱟᱜᱽᱲᱮ ᱮᱱᱮᱡ
ᱦᱮᱸ ᱟᱫᱚ ᱫᱟᱫᱟ ᱱᱚᱣᱟ ᱦᱚᱸ ᱟᱯᱮ ᱦᱚᱸ ᱡᱩᱣᱟᱹᱱ ᱠᱟᱱᱟ ᱯᱮ ᱟᱵᱚ ᱦᱚᱵᱚᱱ ᱡᱩᱣᱟᱹᱱ ᱠᱟᱱᱟ ᱡᱩᱣᱟᱹᱱ ᱢᱟᱹᱭ ᱵᱟᱹᱵᱩ ᱛᱟᱠᱚ ᱫᱚ ᱦᱚᱭᱛᱚ ᱱᱚᱣᱟ ᱠᱚ ᱠᱟᱹᱢᱤ ᱠᱚ ᱠᱚᱨᱟᱣ ᱫᱟᱠᱚ ᱡᱮ ᱢᱟᱹᱭᱤᱠ ᱵᱚᱠᱥ ᱥᱮ ᱵᱟᱡᱟᱨ ᱥᱟᱦᱟᱨ ᱨᱮ ᱛᱟᱦᱮ ᱠᱟᱛᱮᱫ ᱠᱤᱱᱛᱩ ᱫᱟᱫᱟ ᱢᱮ ᱢᱤᱫᱴᱟᱝ ᱢᱤᱫᱴᱟᱝ ᱠᱟᱛᱷᱟ ᱞᱟᱹᱭ ᱞᱟᱹᱞᱟᱹᱭ ᱥᱟᱱᱟ ᱠᱟᱱᱟ ᱦᱮᱸ ᱥᱮ ᱾ ᱦᱳᱭᱛᱳ ᱟᱵᱚᱜᱮ ᱡᱩᱣᱟᱹᱱ ᱟᱵᱚᱜᱮ ᱡᱩᱣᱟᱹᱱ ᱠᱟᱛᱮᱜ ᱥᱤᱠᱷᱱᱟᱹᱛ ᱠᱟᱛᱮᱫ ᱵᱟᱡᱟᱨ ᱥᱟᱦᱟᱨ ᱨᱮᱵᱚᱱ ᱛᱟᱦᱮᱱ ᱠᱟᱱᱟ ᱾ ᱟᱡᱚᱢᱚᱜ ᱠᱟᱱᱟ ᱥᱮ ᱨᱚᱲ? ᱛᱟᱦᱚᱞᱮ ᱥᱤᱠᱷᱱᱟᱹᱛ ᱞᱟᱹᱜᱤᱫ ᱵᱚᱱ ᱪᱟᱞᱟᱜ ᱠᱟᱱᱟ ᱵᱟᱡᱟᱨ ᱥᱟᱦᱟᱨ ᱛᱮ ᱟᱨ ᱱᱚᱛᱮ ᱫᱚ ᱟᱵᱚᱣᱟᱜ ᱥᱚᱢᱟᱡᱽ ᱨᱮ ᱨᱮᱫ ᱵᱚᱱ ᱚᱨ ᱟᱹᱜᱩᱭᱮᱫᱟ ᱰᱤᱡᱮ ᱵᱚᱠᱥᱚ ᱛᱚ ᱱᱚᱣᱟ ᱫᱚ ᱛᱤᱱᱟᱹᱜ ᱢᱟᱱᱮ ᱱᱟᱯᱟᱭᱚᱜ ᱠᱟᱱᱟ ᱢᱮᱱᱛᱮ?
ᱵᱟᱝ ᱱᱚᱣᱟ ᱫᱚ ᱱᱟᱯᱟᱭ ᱫᱚ ᱵᱟᱝ ᱦᱩᱭᱩᱜ ᱠᱟᱱᱟ ᱫᱟ ᱾
ᱟᱫᱚ ᱚᱱᱟ ᱠᱷᱟᱱ ᱫᱚ ᱚᱱᱠᱟ ᱠᱷᱟᱱ ᱫᱚ ᱛᱟᱦᱚᱞᱮ ᱱᱚᱝᱠᱟ ᱵᱩᱡᱷᱟᱹᱜᱚᱜ ᱠᱟᱱᱟ ᱛᱟᱦᱚᱞᱮ ᱟᱯᱮ ᱟᱵᱚ ᱦᱟᱯᱚᱱ ᱫᱤᱱ ᱨᱮ ᱱᱚᱜ-ᱚᱭ ᱡᱮ ᱦᱩᱞ ᱢᱟᱦᱟ ᱵᱚᱱ ᱢᱟᱱᱟᱣ ᱮᱫᱟ ᱦᱮ ᱥᱮ ᱾
ᱦᱳᱭ
ᱱᱚᱣᱟ ᱨᱮᱦᱚ ᱫᱤᱱ ᱫᱤᱱ ᱛᱮ ᱰᱤᱡᱮ ᱵᱚᱠᱥ ᱦᱤᱡᱩᱜ-ᱟ ᱦᱟᱜ ᱵᱟᱯᱞᱟ ᱵᱤᱦᱟᱹ ᱠᱚᱨᱮ ᱦᱚ ᱰᱤᱡᱮ ᱵᱚᱠᱥ ᱦᱤᱡᱩᱜ-ᱟ ᱾
ᱦᱮ ᱡᱮᱦᱮᱛᱩ ᱧᱮᱞ ᱧᱟᱢᱚᱜ ᱠᱟᱱᱟ ᱛᱚ ᱟᱵᱚ ᱦᱚᱲ ᱦᱚᱯᱚᱱ ᱱᱤᱭᱟᱹ ᱨᱮᱱᱟᱜ ᱪᱮᱥᱴᱟ ᱨᱮᱦᱚ ᱢᱮᱱᱟᱜ ᱠᱚᱣᱟ ᱡᱮ ᱵᱟᱝᱠᱩ ᱵᱚᱱ ᱟᱹᱜᱩᱭ ᱱᱚᱣᱟ ᱰᱤᱡᱮ ᱵᱚᱠᱥᱚ ᱠᱚᱫᱚ ᱟᱨ ᱱᱚᱣᱟ ᱦᱚ ᱧᱮᱞ ᱧᱟᱢᱚᱜ ᱠᱟᱱᱟ ᱡᱮ ᱠᱤᱪᱷᱩ ᱜᱟᱱ ᱫᱚᱠᱚ ᱢᱮᱱᱫᱟ ᱡᱮ ᱵᱟᱝ ᱱᱚᱣᱟ ᱵᱚᱱ ᱪᱟᱹᱞᱩᱭ ᱜᱮᱭᱟ ᱛᱚ ᱚᱱᱟ ᱱᱤᱭᱟᱹᱜᱮ ᱾ ᱟᱵᱚᱣᱟᱜ ᱤᱭᱟᱹ ᱪᱟᱞᱟᱜ ᱠᱟᱱᱟ ᱾
ᱦᱮ ᱟᱫᱚ ᱫᱟᱫᱟ ᱫᱟᱻ ᱟᱫᱚ ᱱᱚᱣᱟ ᱦᱚᱛᱚ
ᱟᱨ ᱫᱟᱫᱟ ᱟᱨ ᱢᱤᱫᱴᱮᱡ ᱫᱟᱫᱟ ᱟᱡᱚᱢᱚᱜ ᱠᱟᱱᱟ? ᱟᱨ ᱢᱤᱫᱴᱮᱡ ᱠᱟᱛ ᱛᱷᱟ ᱢᱟᱱᱮ ᱠᱩᱞᱤ ᱵᱟᱰᱟᱭ ᱥᱟᱱᱟᱭᱤᱫᱤᱧ ᱠᱟᱱᱟ ᱡᱮ ᱟᱞᱮ ᱥᱮᱫ ᱢᱟ ᱱᱚᱣᱟ ᱡᱷᱟᱲᱠᱷᱚᱱᱰ ᱨᱮ ᱢᱟ ᱛᱷᱚᱲᱟ ᱛᱷᱚᱲᱟ ᱟᱛᱳ ᱜᱟᱱᱨᱮ ᱦᱚᱲ ᱟᱛᱳ ᱨᱮᱫᱚ ᱥᱚᱨᱚᱥᱚᱛᱤ ᱯᱩᱡᱟᱹ ᱵᱟᱝᱠᱚ ᱦᱩᱭ ᱚᱪᱚᱭᱮᱫᱟ ᱟᱡᱚᱢᱚᱜ ᱠᱟᱱᱟ ᱾ ᱟᱨ ᱧᱮᱞ ᱦᱚ ᱧᱮᱞ ᱧᱟᱢ ᱫᱟᱹᱧ ᱟᱨ ᱚᱱᱛᱮ ᱟᱯᱮ ᱥᱮᱫ ᱫᱚ ᱦᱩᱭᱩᱜ ᱠᱟᱱᱟ ᱥᱮ ᱵᱟᱝ? ᱦᱟ
ᱵᱟᱝ ᱵᱟᱝ ᱵᱟᱝ ᱥᱚᱨᱚᱥᱚᱛᱤ ᱯᱩᱡᱟᱹ ᱠᱚᱫᱚ ᱵᱟᱝ ᱦᱩᱭᱩᱜ ᱜᱮᱭᱟ ᱦᱩ ᱾ ᱛᱟᱦᱞᱮ ᱚᱠᱛᱚ ᱠᱚ ᱟᱫᱚ ᱵᱟᱹᱱ ᱦᱮ ᱚᱱᱟ ᱫᱤᱠᱩ ᱦᱚᱯᱚᱱᱟᱜ ᱠᱟᱱᱟ ᱵᱟᱝ ᱾ ᱵᱟᱝ ᱦᱚᱲ ᱦᱚᱯᱚᱱᱟᱜ ᱫᱚ ᱵᱤᱫᱩ ᱪᱟᱸᱫᱟᱱ ᱢᱮᱱᱟᱜᱟ ᱵᱤᱫᱩ ᱪᱟᱸᱫᱟᱱ ᱵᱩᱡᱟᱹ ᱚᱠᱛᱚ ᱵᱟᱹᱱᱩᱜ
ᱦᱮ ᱢᱟ ᱫᱟ ᱚᱠᱛᱚ ᱦᱚ ᱥᱮᱴᱮᱨᱮᱱ ᱛᱟᱞᱟᱝᱟ ᱛᱚ ᱢᱩᱪᱟᱹᱫ ᱢᱟᱦᱟ ᱨᱮ ᱡᱚᱦᱟᱨ ᱟᱨ ᱢᱤᱫ ᱫᱷᱟᱣ ᱾
ᱦᱮ ᱦᱮ ᱦᱮ ᱡᱚᱦᱟᱨ ᱡᱚᱦᱟᱨ ᱾